ᱦᱮᱞᱳ
ᱦᱮᱸ ᱡᱚᱦᱟᱨ ᱜᱮ ᱜᱚᱝᱠᱮ
ᱦᱮᱞᱳ
ᱦᱮᱸ ᱞᱟᱹᱭ ᱵᱮᱱ, ᱟᱸᱚᱢᱚᱜ ᱠᱟᱱ ᱜᱮᱪᱚ ᱢᱟ
ᱦᱮᱸ ᱟᱹᱵᱤᱱ ᱵᱤᱱ ᱟᱸᱡᱚᱢ ᱧᱟᱢᱮᱫᱟ?
ᱦᱮᱸ
ᱦᱮᱸ ᱜᱚᱝᱠᱮ ᱞᱟᱹᱭ ᱫᱟᱞᱤᱧ ᱪᱮᱫ ᱠᱚᱵᱤᱱ ᱪᱤᱠᱟᱹ ᱵᱟᱲᱟᱭᱫᱟ?
ᱮᱭᱛᱚ ᱵᱚᱨᱛᱷᱚᱢᱟᱱ ᱢᱟ ᱱᱤᱛᱚᱜ ᱚᱲᱟᱜ ᱠᱚᱨᱮ ᱜᱮ᱾
ᱟᱪᱪᱷᱟ ᱟᱪᱪᱷᱟ ᱰᱟᱜᱮ ᱴᱟ ᱟᱯᱮ ᱚᱱᱛᱮ?
ᱦᱚ
ᱟᱯᱮ ᱚᱱᱛᱮ ᱫᱟᱜᱮ ᱫᱟ ᱜᱚᱝᱠᱮ?
ᱟᱸᱡᱚᱢ ᱧᱟᱢ ᱮᱫᱟ ᱵᱤᱱ? ᱦᱮᱞᱳ
ᱦᱮᱸ ᱫᱟᱜ ᱢᱟ ᱛᱮᱦᱮᱧ ᱜᱟᱯᱟ ᱢᱟ ᱵᱟᱭ ᱫᱟᱜ ᱮᱜ ᱠᱟᱱᱟ᱾ ᱵᱟᱨᱯᱮ ᱫᱤᱱ ᱞᱟᱦᱟ ᱧᱚᱜ ᱫᱟᱜ ᱠᱮᱫᱟ᱾
ᱟᱪᱪᱷᱟ ᱜᱚᱝᱠᱮ ᱞᱟᱹᱭ ᱫᱟᱞᱤᱧ ᱱᱮᱛᱟᱨ ᱢᱟ ᱫᱟᱜ ᱥᱤᱡᱤᱱ ᱪᱟᱹᱞᱩ ᱠᱟᱱᱟ᱾ ᱛᱚ ᱪᱟᱥᱵᱟᱥ ᱤᱫᱤ ᱠᱟᱛᱮ ᱜᱟᱞᱢᱟᱨᱟᱣ ᱞᱮᱠᱷᱟᱱ ᱵᱷᱟᱹᱜᱤ ᱠᱚᱜᱼᱟ᱾ ᱦᱮᱸ ᱥᱮ ᱵᱟᱝ?
ᱩᱸ
ᱟᱪᱪᱷᱟ ᱴᱷᱤᱠ ᱜᱮᱭᱟ᱾ ᱟᱪᱪᱷᱟ ᱜᱚᱝᱠᱮ ᱟᱯᱮ ᱚᱱᱛᱮ ᱫᱚ ᱵᱚᱪᱷᱚᱨ ᱨᱮᱯᱮ ᱛᱤᱱ ᱫᱷᱟᱣ ᱯᱮ ᱪᱟᱥ ᱜᱮᱭᱟ? ᱵᱟᱨ ᱫᱷᱟᱣ ᱥᱮ ᱢᱤᱫ ᱫᱷᱟᱣ ᱯᱮ ᱪᱟᱥ ᱜᱮᱭᱟ?
ᱟᱞᱮ ᱱᱚᱛᱮ ᱢᱟ ᱜᱚᱝᱠᱮ ᱵᱚᱪᱷᱚᱨ ᱨᱮᱢᱟ ᱯᱮ ᱫᱷᱟᱣ ᱞᱮ ᱪᱟᱥᱟ᱾ ᱢᱤᱫ ᱫᱷᱟᱣ ᱢᱟ ᱱᱤᱭᱟᱹ ᱦᱩᱲᱩ᱾ ᱯᱮ ᱫᱷᱟᱣ ᱦᱮᱸ ᱢᱤᱫ ᱫᱷᱟᱣ ᱱᱤᱭᱟᱹ ᱦᱩᱲᱩ ᱛᱟᱯᱚᱨᱮ ᱡᱚᱱᱰᱨᱟ ᱛᱟᱨᱯᱚᱨ ᱚᱱᱟ ᱡᱚᱱᱰᱨᱟ ᱥᱟᱶᱛᱮ ᱚᱱᱟ ᱤᱭᱟᱹ ᱠᱟᱛᱮ ᱟᱚᱢ ᱟᱫᱚ ᱢᱤᱫᱫᱷᱟᱣ ᱚᱱᱟ ᱤᱭᱟᱹ ᱮᱱᱛᱮᱜ ᱡᱚᱱᱰᱨᱟ ᱡᱚᱠᱷᱚᱱ ᱜᱮᱭᱟ ᱠᱟᱹᱴᱤᱡ ᱠᱟᱹᱴᱤᱡ ᱛᱟᱦᱮᱱᱟ ᱛᱚᱠᱷᱚᱱ ᱜᱮᱦᱟ ᱦᱩᱲᱩ ᱠᱚ ᱨᱚᱦᱚᱭ ᱟᱨ ᱢᱤᱫ ᱫᱷᱟᱣ
ᱟᱪᱪᱷᱟ ᱟᱪᱪᱷᱟ ᱢᱟᱱᱮ ᱵᱚᱪᱷᱚᱨ ᱯᱮ ᱫᱷᱟᱣ ᱯᱮ ᱪᱟᱥ ᱜᱮᱭᱟ ᱦᱮᱸ ᱥᱮ ᱵᱟᱝ?
ᱦᱩᱸ ᱦᱩᱸ
ᱢᱤᱫ ᱫᱷᱟᱣ ᱫᱚ ᱦᱩᱲᱩ ᱤᱱᱟᱹ ᱯᱚᱨᱮ ᱪᱮᱫ ᱜᱚᱝᱠᱮ?
ᱡᱤ ᱡᱚᱸᱰᱨᱟ
ᱡᱚᱱᱰᱨᱟ ᱟᱨ ᱤᱱᱟᱹ ᱯᱚᱨ
ᱚᱱᱟ ᱡᱚᱱᱰᱨᱟ ᱥᱚ ᱡᱚᱱᱰᱨᱟ ᱥᱟᱶᱛᱮᱜᱮ ᱟᱨᱦᱚᱸ ᱚᱱᱟ ᱥᱟᱶᱛᱮᱜᱮ ᱦᱩᱲᱩ ᱦᱚᱸ
ᱟᱪᱪᱷᱟ ᱟᱪᱪᱷᱟ ᱡᱚᱱᱰᱨᱟ ᱥᱟᱶᱛᱮᱜᱮ ᱦᱩᱲᱩ ᱦᱩᱲᱩ ᱦᱚᱸᱯᱮ ᱪᱟᱥ ᱜᱮᱭᱟ ᱵᱟ?
ᱦᱮ
ᱟᱪᱪᱷᱟ ᱜᱚᱝᱠᱮ ᱚ ᱚᱱᱟ ᱫᱚᱵᱮ ᱢᱤᱫ ᱛᱮᱯᱮ ᱪᱟᱥ ᱜᱮᱭᱟ ᱥᱮ?
ᱦᱮᱸ ᱦᱮᱸ ᱦᱮᱸ
ᱟᱪᱪᱷᱟ ᱟᱪᱪᱷᱟ ᱾ ᱟᱪᱪᱷᱟ ᱦᱩᱲᱩ ᱵᱚᱞᱛᱮ ᱪᱮᱫ ᱦᱩᱲᱩ ᱯᱮ ᱪᱟᱥ ᱜᱮᱭᱟ ᱜᱚᱝᱠᱮ?
ᱟᱞᱮ ᱥᱮᱫ ᱢᱟ ᱱᱤᱭᱟᱹ ᱢᱟᱠᱚ ᱢᱮᱛᱟᱜ ᱠᱟᱱ ᱱᱤᱭᱟᱹ ᱦᱟᱡᱟᱨ ᱵᱤᱵᱤ ᱟᱨ ᱚᱱᱟ ᱪᱚᱞᱞᱤᱥ ᱪᱩᱨᱟᱱᱚᱵᱵᱚᱭ ᱱᱤᱭᱟᱹ ᱵᱟᱨᱭᱟ ᱜᱮ ᱾
ᱚ ᱟᱪᱪᱷᱟ ᱟᱪᱪᱷᱟ ᱦᱟᱡᱟᱨ ᱵᱤᱵᱤ ᱟᱨ ᱪᱚᱞᱞᱤᱥ ᱪᱩᱨᱟᱱᱚᱵᱵᱚᱭ ᱵᱟ?
ᱦᱮᱸ ᱦᱮᱸ ᱾
ᱱᱟᱯᱟᱭ ᱜᱮ ᱱᱟᱯᱟᱭ ᱾ ᱟᱪᱪᱷᱟ ᱜᱚᱝᱠᱮᱧ ᱞᱟᱹᱭ ᱫᱟ ᱚᱱᱟ ᱦᱩᱲᱩᱣᱟᱜ ᱫᱚ ᱢᱟᱨᱠᱮᱴ ᱫᱟᱢ ᱫᱚᱨ ᱫᱚ ᱚᱠᱟ ᱞᱮᱠᱟ ᱪᱟᱹᱞᱩᱣ ᱟᱠᱟᱱᱟ?
ᱢᱟᱨᱠᱮᱴ ᱫᱚᱨ ᱫᱟᱢ ᱫᱚ ᱦᱩᱭᱩᱜ ᱠᱟᱱᱟ, ᱡᱮᱢᱚᱱ ᱠᱟᱴᱨᱟ ᱵᱮᱱ ᱤᱫᱤ ᱞᱮᱜᱼᱟ ᱠᱟᱴᱟ ᱢᱟᱱᱮ ᱵᱤᱱ ᱵᱩᱡᱷᱟᱹᱣ ᱞᱮᱫ ᱜᱮᱭᱟ ᱛᱚ? ᱡᱮᱴᱟ ᱠᱟᱴᱨᱮ ᱡᱮᱴᱟ ᱠᱤ ᱱᱤᱝᱠᱟᱱ ᱦᱚᱲ ᱜᱮ ᱡᱚᱛᱚ ᱵᱮᱵᱽᱥᱟ ᱥᱴᱚᱠ ᱠᱟᱛᱮ ᱠᱚ ᱫᱚᱦᱚ ᱠᱟᱜ ᱠᱟᱱᱟ ᱛᱚ ᱟᱨ ᱚᱱᱟ ᱜᱮ ᱮᱴᱟᱜ ᱨᱮᱠᱚ ᱟᱹᱠᱷᱨᱤᱧ ᱫᱟ ᱾
ᱦᱩᱸ ᱦᱩᱸ ᱾
ᱜᱚᱵᱷᱟᱨᱢᱮᱱᱴ ᱫᱚ ᱵᱟᱝ ᱠᱟᱱᱟ ᱚᱱᱠᱟ ᱟᱨ ᱡᱟᱦᱟᱸ ᱟᱨᱠᱤ ᱜᱚᱵᱟᱨᱢᱮᱱᱴ ᱡᱮᱴᱟ ᱥᱚᱨᱠᱟᱨᱟᱜ ᱟᱨ ᱠᱤ ᱤᱭᱟᱹᱢᱮᱱᱟᱜ-ᱟ ᱡᱮᱴᱟ ᱡᱮᱢᱚᱱ ᱠᱤᱥᱟᱱ ᱢᱟᱱᱰᱤ ᱠᱚ ᱚᱱᱠᱟᱱᱟᱜ ᱨᱮ ᱛᱟᱦᱞᱮ ᱫᱚ ᱚᱸᱰᱮ ᱫᱚ ᱤᱱᱠᱟᱹ ᱛᱮᱭᱤᱥᱥᱚ ᱪᱚᱵᱵᱤᱥ ᱥᱚ ᱚᱱᱠᱟ ᱢᱟᱱᱮ ᱠᱳᱣᱟᱞᱤᱴᱤ ᱪᱮᱫ ᱞᱮᱠᱟ ᱛᱟᱦᱮᱱᱟ ᱦᱩᱲᱩ ᱨᱮᱱᱟᱜ ᱾ ᱟᱭᱢᱟ ᱫᱚ ᱢᱟᱱᱮ ᱦᱮᱸ ᱯᱮᱴᱮᱡ ᱠᱚ ᱛᱟᱦᱮᱱᱚᱜ ᱜᱮᱭᱟ ᱛᱚ ᱾ ᱚᱠᱟ ᱠᱚᱫᱚ ᱠᱷᱟᱞᱤ ᱦᱩᱲᱩ ᱜᱮ ᱛᱟᱦᱮᱱᱟ ᱢᱚᱸᱡᱽ ᱦᱩᱲᱩ ᱚᱱᱟ ᱦᱤᱥᱟᱹᱵᱛᱮ ᱠᱣᱟᱞᱤᱴᱤ ᱚᱱᱩᱡᱟᱭᱤᱛᱮ ᱫᱟᱢ ᱚᱱᱟ
ᱟᱪᱪᱷᱟ ᱜᱚᱝᱠᱮ ᱦᱩᱲᱩ ᱵᱚᱞᱛᱮ ᱚᱠᱟ ᱦᱩᱲᱩ ᱯᱮ ᱚᱱᱟ ᱱᱤᱛᱚᱜ ᱚᱠᱟ ᱵᱤᱱ ᱞᱟᱹᱭ ᱠᱮᱭᱟ ᱚᱠᱟ ᱫᱟᱢ ᱵᱮᱱ ᱞᱟᱹᱭᱠᱮᱜ-ᱟ ᱾ ᱱᱚᱣᱟ ᱫᱚ ᱚᱠᱟ ᱦᱩᱲᱩ ᱨᱮᱱᱟᱜ ᱵᱮᱱ ᱞᱟᱹᱭᱫᱟ ᱦᱟᱡᱟᱨ ᱦᱟᱡᱟᱨ ᱵᱮᱵᱤ ᱥᱮ ᱪᱮᱫ?
ᱦᱮᱸ ᱦᱟᱡᱟᱨ ᱵᱤᱵᱤ ᱵᱟᱝᱠᱷᱟᱡ ᱪᱚᱞᱞᱤᱥ ᱪᱩᱨᱟᱱᱚᱵᱵᱚᱭ ᱱᱤᱭᱟᱹ ᱵᱟᱨᱭᱟ ᱜᱮ ᱟᱨᱠᱤ ᱠᱚ ᱡᱟᱹᱥᱛᱤ ᱵᱷᱟᱜ ᱠᱚ ᱪᱟᱥ ᱵᱟᱲᱟᱭ ᱜᱮᱭᱟ ᱛᱚ ᱚᱱᱟ ᱱᱤᱭᱟᱹᱠᱤᱱ ᱵᱟᱨᱭᱟ ᱨᱮᱜᱤ ᱾
ᱡᱮ ᱚᱱᱠᱟ ᱨᱮᱴ ᱫᱚ ᱱᱟᱜ ᱟᱫᱚ ᱡᱟᱥ ᱛᱤ ᱫᱚ ᱫᱟᱢ ᱫᱚ ᱡᱟᱹᱥᱛᱤ ᱫᱚ ᱟᱨᱠᱤ ᱨᱮᱴ ᱫᱚ ᱛᱟᱦᱮᱱᱟ ᱚᱫᱚ ᱚᱱᱟ ᱤᱭᱟᱹ ᱨᱮᱱᱟᱜ ᱜᱮ ᱪᱩᱞᱞᱤᱥ ᱪᱩᱨᱟᱱᱚᱵᱵᱚᱭ ᱚᱱᱟ ᱨᱮᱱᱟᱜ, ᱪᱮᱫᱟᱜ ᱥᱮ ᱚᱱᱟ ᱫᱚ ᱛᱷᱚᱲᱟ ᱜᱟᱱ ᱢᱟᱱᱮ ᱤᱭᱟᱹ ᱧᱚᱜᱚᱜ-ᱟ ᱢᱟᱱᱮ ᱞᱟᱹᱴᱩ ᱞᱟᱹᱴᱩ ᱧᱚᱜ ᱫᱟᱹᱨᱜᱼᱟ ᱛᱚ ᱟᱨ ᱢᱟᱱᱮ ᱛᱷᱚᱲᱟ ᱚᱱᱟ ᱯᱷᱚᱞᱚᱱ ᱛᱷᱚᱲᱟ ᱠᱚᱢᱟᱟᱣ ᱧᱚᱜ ᱜᱮ ᱦᱩᱭᱩᱜᱼᱟ, ᱟᱨ ᱦᱟᱡᱟᱨ ᱵᱤᱵᱤ ᱫᱚ ᱠᱟᱹᱴᱤᱡ ᱧᱚᱜ ᱜᱮ ᱫᱟᱨᱮᱜᱼᱟ ᱯᱷᱚᱞᱚᱱ ᱡᱟᱥᱛᱤ ᱜᱮ ᱦᱩᱭᱩᱜᱼᱟ ᱾ ᱥᱮ ᱦᱚᱲ ᱚᱱᱟ ᱜᱮ ᱡᱟᱹᱥᱛᱤ ᱠᱚ ᱪᱟᱹᱦᱤᱫᱟᱣᱟ ᱾
ᱚᱱᱟ ᱦᱤᱥᱟᱹᱱ ᱛᱮ ᱚᱱᱟ ᱨᱮᱱᱟᱜ ᱢᱟᱨᱠᱮᱴᱤᱝ ᱫᱚ ᱛᱷᱚᱲᱟ ᱡᱟᱫᱟ ᱧᱚᱜ ᱜᱮᱭᱟ ᱾
ᱟᱪᱪᱷᱟ ᱾ ᱟᱪᱪᱷᱟ ᱜᱚᱝᱠᱮ ᱤᱧᱤᱧ ᱞᱟᱹᱭ ᱮᱫᱟ ᱟᱯᱮ ᱥᱮᱱ ᱚᱱᱟ ᱤᱭᱟᱹ ᱫᱚᱯᱮ ᱪᱟᱥ ᱜᱮᱭᱟ ᱥᱮ ᱵᱟᱝ? ᱱᱚᱣᱟ ᱚᱠᱟ ᱠᱚ ᱞᱟᱹᱭ ᱫᱟᱠᱚ ᱵᱷᱩᱛᱢᱩᱲᱤ ᱟᱨ ᱟᱯᱮ ᱥᱮᱱ ᱪᱮᱫ ᱠᱚ ᱞᱟᱹᱭᱟ ᱵᱟᱹᱧ ᱵᱟᱲᱟᱭᱟ?
ᱟᱪᱪᱷᱟ ᱟᱪᱪᱷᱟ ᱵᱷᱩᱛ ᱢᱩᱲᱤ ᱵᱚᱞᱛᱮ ᱪᱮᱫ ᱞᱮᱠᱟ? ᱱᱟᱥᱮᱭᱟᱜ ᱱᱟᱥᱮᱭᱟᱜ ᱚᱱᱟ ᱨᱮᱱᱟᱜ ᱡᱩᱫᱤ ᱤᱭᱟᱹ ᱵᱮᱱ ᱮᱢ ᱞᱮᱠᱷᱟᱱ ᱠᱷᱩᱵ ᱵᱟᱛᱨᱟ ᱠᱚᱜᱼᱟ ᱾
ᱦᱮᱸ ᱜᱚᱝᱠᱮ ᱚᱱᱟ ᱫᱚ ᱦᱩᱭᱩᱜ ᱠᱟᱱᱟ ᱚᱱᱟ ᱵᱷᱩᱛ ᱢᱩᱲᱤ ᱵᱚᱞ ᱛᱮ ᱚᱱᱟ ᱠᱤᱪᱷᱩ ᱠᱤᱪᱷᱩ ᱡᱟᱭᱜᱟ ᱨᱮᱠᱚ ᱵᱟᱫᱥᱟ ᱵᱷᱳᱜᱽ ᱦᱩᱲᱩ ᱠᱚ ᱞᱟᱹᱭ ᱜᱮᱭᱟ ᱠᱚ, ᱟᱫᱚ ᱚᱱᱟ ᱫᱚ ᱚᱱᱟ ᱫᱚ ᱚᱱᱟ ᱯᱟᱭᱮᱥ ᱠᱚ ᱵᱮᱱᱟᱣ ᱠᱷᱟᱹᱛᱤᱨ ᱚᱱᱟ ᱯᱷᱮᱢ ᱢᱟᱱᱮ ᱯᱷᱮᱢᱟᱥ ᱜᱮᱭᱟ ᱚᱱᱟ ᱪᱟᱣᱞᱮ ᱴᱟᱜ ᱾
ᱚ ᱟᱪᱪᱷᱟ ᱟᱪᱪᱷᱟ ᱯᱟᱭᱤᱥ ᱡᱮ ᱠᱚ ᱵᱮᱱᱟᱣᱟ ᱦᱟᱝ?
ᱦᱮᱸ ᱦᱮᱸ ᱵᱮᱥᱤᱨ ᱵᱷᱟᱜᱽ ᱠᱷᱮᱛᱨᱮ ᱚᱱᱟ ᱯᱟᱭᱮᱥ ᱠᱚ ᱛᱮᱭᱟᱨ ᱜᱮᱭᱟ ᱚᱱᱟ ᱠᱚᱫᱚ, ᱛᱚ ᱚᱱᱟ ᱦᱩᱲᱩ ᱯᱮ ᱪᱟᱥ ᱜᱮᱭᱟ ᱜᱚᱝᱠᱮ?
ᱡᱮᱴᱟ ᱵᱮᱱ ᱞᱟᱹᱭ ᱠᱮᱫᱟ ᱡᱮ ᱯᱟᱭᱤᱥ ᱵᱷᱩᱛ ᱟᱨ ᱟᱨᱦᱚᱸ ᱡᱟᱦᱟᱱᱟᱜ ᱧᱩᱛᱩᱢ ᱢᱮᱱᱟᱜ ᱠᱤ ᱟᱵᱚ ᱦᱚᱲ ᱛᱮᱱᱟᱜ ᱡᱟᱦᱟᱱᱟᱜ᱾
ᱮ ᱦᱚᱲ ᱛᱮᱛᱚ ᱞᱟᱹᱭ ᱜᱮᱭᱟᱠᱚ ᱵᱷᱩᱛ ᱢᱩᱲᱤ ᱜᱮ, ᱟᱫᱚ ᱚ ᱫᱤᱠᱩ ᱛᱮᱠᱚ ᱞᱟᱹᱭ ᱜᱮᱭᱟ ᱠᱚ ᱵᱟᱫ ᱪᱟᱠᱚ᱾ ᱛᱚ ᱟᱯᱮᱥᱮᱱ ᱚᱱᱟ ᱫᱚ ᱪᱮᱫ ᱧᱩᱛᱩᱢ ᱛᱮᱠᱚ ᱞᱟᱹᱭ ᱜᱮᱭᱟ ᱠᱚ ᱚᱱᱟ ᱫᱚ ᱵᱟᱹᱧ ᱵᱟᱲᱟᱭᱟ ᱴᱷᱤᱠ᱾ ᱟᱹᱵᱤᱱ ᱡᱩᱫᱤ ᱵᱤᱱ ᱵᱟᱲᱟᱭ ᱜᱮᱭᱟ ᱞᱟᱹᱭ ᱞᱮᱠᱷᱟᱱ ᱵᱷᱟᱹᱜᱤ ᱠᱚᱜ-ᱟ ᱦᱮᱸ ᱥᱮ ᱵᱟᱝ?
ᱦᱮᱸ ᱦᱮᱸ ᱟᱫᱚ ᱧᱩᱛᱩᱢ ᱢᱟ ᱟᱹᱞᱤᱧ ᱢᱟ ᱵᱟᱹᱞᱤᱧ ᱟᱸᱡᱚᱢ ᱵᱟᱲᱟ ᱟᱠᱟᱫᱟ ᱪᱮᱫ ᱠᱚ ᱦᱚᱲ ᱫᱚᱠᱚ ᱵᱚᱞᱮ ᱵᱷᱩᱛ ᱢᱩᱲᱤ, ᱟᱨ ᱦᱩᱭᱩᱜ ᱠᱟᱱᱟ ᱛᱚ ᱵᱟᱝᱞᱟ ᱠᱟᱛᱷᱟ ᱵᱚᱞᱮ ᱵᱟᱫᱥᱟ ᱵᱷᱩᱛ᱾ ᱴᱷᱤᱠ ᱟᱫᱚ ᱢᱟ ᱚᱱᱠᱟᱱᱟᱜ ᱧᱩᱛᱩᱢ ᱢᱟ ᱵᱷᱟᱹᱞᱤᱧ ᱟᱸᱡᱚᱢ ᱵᱟᱲᱟ ᱠᱟᱫᱟ᱾ ᱟᱞᱮ ᱥᱮᱫ ᱫᱚ ᱚᱱᱟ ᱡᱮᱴᱟᱧ ᱞᱟᱹᱭ ᱵᱮᱱ ᱚᱱᱟᱜᱮ ᱵᱤᱥᱤᱨ ᱵᱷᱟᱜ ᱪᱟᱥ ᱵᱟᱲᱟᱭᱟ ᱟᱨ ᱠᱚᱢ ᱠᱟᱛᱮ ᱫᱚ ᱚᱱᱮ ᱛᱩᱞᱟᱹᱭ ᱯᱟᱸᱡᱟ ᱟᱡᱚᱢ ᱵᱟᱲᱟ ᱟᱠᱟᱫᱟ ᱛᱩᱞᱟᱹᱭ ᱯᱟᱸᱡᱟ᱾
ᱵᱟᱝᱜᱮ ᱜᱚᱝᱠᱮ ᱱᱚᱣᱟ ᱟᱵᱤᱱ ᱴᱷᱮᱱ ᱯᱷᱟᱥᱴ ᱴᱟᱭᱤᱢ ᱟᱸᱡᱚᱢ ᱦᱩᱭᱱᱟ᱾
ᱚᱱᱟ ᱫᱚ ᱟᱨᱠᱤ ᱚᱱᱮᱭᱟᱜ ᱚᱱᱮ ᱪᱟᱹᱨᱤ ᱫᱚᱢ ᱫᱟᱠᱟ ᱞᱮᱠᱷᱟᱡ ᱚᱱᱟ ᱥᱚᱣᱟ ᱾ ᱢᱟᱱᱮ ᱚᱜ-ᱟ ᱟᱫᱚ ᱟᱭᱢᱟ ᱦᱚᱲ ᱫᱚᱠᱚ ᱡᱚᱢ ᱫᱟᱲᱮᱭᱟᱜ-ᱟ ᱟᱭᱢᱟ ᱦᱚᱲ ᱫᱚ ᱟᱹᱰᱤ ᱢᱚᱸᱡᱽ ᱠᱚ ᱟᱹᱭᱠᱟᱹᱣᱟ ᱟᱭᱢᱟ ᱦᱚᱲ ᱫᱚ ᱵᱟᱠᱚ ᱡᱚᱢ ᱫᱟᱲᱮᱭᱟᱜ-ᱟ ᱾
ᱚ ᱟᱪᱪᱷᱟ ᱟᱪᱪᱷᱟ ᱟᱪᱪᱷᱟ ᱚᱱᱟ ᱛᱮᱫᱚ ᱦᱟᱺᱰᱤ ᱠᱚ ᱛᱮᱭᱟᱨ ᱮᱭᱟ ᱥᱮ ᱪᱮᱫ ᱜᱚᱝᱠᱮ?
ᱦᱟᱺᱰᱤ ᱠᱚᱦᱚᱸ ᱠᱚ ᱵᱮᱱᱟᱣ ᱫᱚᱠᱚ ᱵᱮᱱᱟᱣ ᱜᱮᱭᱟ ᱟᱫᱚ ᱵᱚᱞᱮ ᱚᱱᱟ ᱫᱚ ᱢᱟᱱᱮ ᱱᱟᱥᱮ ᱫᱟᱢ ᱰᱷᱮᱨ ᱧᱚᱜ ᱜᱮᱭᱟ ᱚᱱᱟ ᱨᱮᱱᱟᱜ ᱫᱚ ᱪᱟᱣᱞᱮ ᱞᱮ ᱞᱮᱠᱟᱱ ᱵᱚ ᱚᱱᱟ ᱫᱚ ᱛᱷᱚᱲᱟ ᱫᱚ ᱫᱟᱢ ᱰᱷᱮᱨ ᱧᱚᱜ ᱜᱮᱭᱟ ᱾
ᱦᱮᱸ ᱟᱪᱪᱷᱟ ᱟᱪᱪᱷᱟ ᱵᱟᱝᱜᱮ ᱜᱚᱝᱠᱮ ᱟᱨ ᱟᱞᱮ ᱥᱮᱫ ᱫᱚ ᱱᱚᱜ-ᱱᱟ ᱚᱠᱚᱧ ᱞᱟᱹᱭ ᱠᱮᱭᱟ ᱚᱱᱟ ᱵᱷᱩᱛ ᱢᱩᱲᱤ ᱟᱨ ᱱᱤᱭᱟᱹ ᱟᱨ ᱥᱚᱨᱱᱚ ᱜᱮ ᱡᱟᱹᱥᱛᱤ ᱠᱚ ᱪᱟᱥ ᱜᱮᱭᱟ ᱠᱚ ᱥᱚᱨᱱᱚ ᱟᱯᱮ ᱥᱮᱫ ᱪᱟᱥ ᱜᱮᱭᱟ ᱠᱚ ᱥᱮ ᱵᱟᱝ ᱜᱚᱝᱠᱮ?
ᱦᱩᱸ
ᱦᱮᱸ ᱜᱚᱝᱠᱮ ᱟᱞᱮ ᱥᱮᱫ ᱫᱚ ᱥᱚᱨᱱᱚ ᱨᱮᱱᱟᱜ ᱫᱟᱢ ᱫᱚ ᱪᱟᱹᱞᱩ ᱟᱠᱟᱱᱟ ᱢᱟᱨᱠᱮᱴ ᱨᱮᱫᱚ ᱫᱷᱚᱨᱚ ᱮᱭ ᱩᱱᱤᱥᱥᱚ ᱟᱴᱮᱨᱚᱥᱚ ᱩᱱᱤᱥᱥᱚ ᱢᱟᱱᱮ ᱵᱟᱨ ᱵᱟᱨ ᱦᱟᱡᱟᱨ ᱱᱤᱭᱟᱹ ᱵᱷᱤᱛᱤᱨ ᱨᱮᱜᱮ ᱛᱟᱦᱮᱱ ᱜᱮᱭᱟ ᱚᱱᱟ ᱫᱟᱢᱴᱟ ᱠᱚᱢ ᱵᱮᱥᱤ ᱦᱮᱸᱥᱮ ᱵᱟᱝ, ᱟᱨ ᱮᱸ ᱱᱚᱶᱟ ᱚᱠᱟ ᱵᱷᱩᱛ ᱢᱩᱲᱤ ᱞᱟᱹᱭ ᱮᱫᱟ ᱵᱟᱫᱥᱟ ᱵᱚᱜᱽ ᱚᱱᱟ ᱦᱩᱲᱩᱴᱟᱜ ᱫᱚ ᱢᱟᱨᱠᱮᱴ ᱫᱚᱨ ᱫᱟᱢ ᱫᱚ ᱪᱟᱹᱞᱩ ᱟᱠᱟᱱᱟ ᱫᱷᱚᱨᱚ ᱪᱟᱣᱞᱮ ᱦᱤᱥᱟᱹᱵ ᱛᱮ ᱮᱠ ᱠᱮᱡᱤ ᱪᱟᱣᱞᱮ ᱫᱚ ᱛᱤᱱᱥᱚ ᱴᱟᱠᱟ ᱠᱟᱛᱮ ᱯᱟᱲᱟᱜ ᱠᱟᱱᱟ ᱾
ᱵᱷᱟᱜᱤ ᱫᱟᱢ
ᱦᱮᱸ ᱫᱟᱢ ᱜᱮᱭᱟ ᱚᱱᱟ ᱨᱮᱱᱟᱜ ᱪᱟᱦᱤᱫᱟ ᱢᱟᱨᱠᱮᱴ ᱨᱮ ᱟᱹᱰᱤᱜᱟᱱ ᱦᱮᱱᱟᱜ-ᱟ᱾ ᱫᱤᱭᱮ ᱟᱨ ᱱᱤᱝᱠᱟᱹ ᱠᱩᱭᱤᱱᱴᱮᱞ ᱦᱤᱥᱟᱹᱵ ᱨᱮ ᱫᱷᱚᱨᱚ ᱯᱟᱸᱪ ᱥᱟᱲᱮ ᱯᱟᱸᱪ ᱦᱟᱡᱟᱨ ᱱᱤᱝᱠᱟ ᱯᱟᱲᱟᱜ ᱜᱮᱭᱟ ᱾ ᱚᱱᱟ ᱦᱩᱲᱩᱣᱟ ᱪᱟᱦᱤᱫᱟ ᱱᱚᱛᱮ ᱟᱞᱮᱥᱮᱫ ᱫᱚ ᱟᱹᱰᱤ ᱡᱟᱹᱥᱛᱤ ᱜᱮᱭᱟ, ᱟᱫᱚ ᱫᱟᱢ ᱫᱚᱨ ᱢᱟᱨᱠᱮᱴ ᱨᱮᱦᱚᱸ ᱵᱷᱟᱹᱜᱤ ᱜᱮᱭᱟ ᱛᱚ ᱾ ᱟᱞᱮ ᱱᱚᱛᱮ ᱨᱮᱫᱚ ᱵᱮᱥᱤᱨ ᱵᱷᱟᱜᱽ ᱠᱷᱮᱛᱨᱮ ᱚᱱᱟ ᱦᱩᱲᱩ ᱜᱮᱠᱚ ᱪᱟᱥ ᱜᱮᱭᱟ ᱠᱚ ᱾
ᱚᱻ ᱟᱪᱪᱷᱟ, ᱟᱪᱪᱷᱟ ᱪᱮᱫ ᱞᱮᱠᱟ ᱯᱷᱚᱞᱚᱱ ᱪᱮᱫ ᱞᱮᱠᱟ ᱦᱩᱭᱩᱜ-ᱟ ᱵᱤᱜᱷᱟᱹ ᱯᱩᱛᱤ ᱪᱮᱫ ᱞᱮᱠᱟ ᱯᱷᱚᱞᱚᱱ ᱦᱩᱭᱩᱜ-ᱟ?
ᱵᱤᱜᱷᱟᱹ ᱯᱚᱛᱤ ᱵᱷᱟᱹᱜᱤ ᱜᱮ ᱦᱩᱭᱩᱜ ᱜᱮᱭᱟ ᱚᱱᱟ ᱯᱷᱚᱞᱚᱱ ᱫᱚ ᱾ ᱠᱤᱱᱛᱩ ᱚᱱᱟ ᱦᱩᱲᱩ ᱴᱟᱜ ᱫᱚ ᱨᱟᱣᱟᱞ ᱜᱮᱭᱟ ᱾ ᱚᱱᱟ ᱦᱚᱭ ᱛᱚ ᱡᱟᱦᱟ ᱨᱮ ᱥᱚᱨᱱᱚ ᱫᱚ ᱠᱟᱹᱴᱤᱡ ᱦᱟᱢᱟᱞ ᱜᱮ ᱪᱟᱣᱞᱮ ᱴᱟᱜ ᱦᱮᱸ ᱥᱮ ᱵᱟᱝ?
ᱚᱱᱟ ᱦᱚᱭ ᱛᱚ ᱥᱚᱨᱱᱚ ᱡᱩᱫᱤ ᱢᱤᱫ ᱵᱩᱨᱟᱹ ᱛᱮ ᱢᱤᱫ ᱠᱩᱭᱤᱱᱴᱟᱞ ᱦᱩᱭᱩᱜ ᱠᱟᱱᱟ ᱚᱱᱟᱨᱮ ᱟᱨ ᱱᱚᱣᱟ ᱨᱮᱫᱚ ᱢᱳᱴᱟ ᱢᱩᱴᱤ ᱩᱸᱻ ᱵᱟᱨ ᱯᱩᱨᱟᱹ ᱫᱚ ᱢᱚᱴᱟ ᱢᱩᱴᱤ ᱵᱟᱨ ᱯᱩᱨᱟᱹ ᱠᱟᱪᱷᱟ ᱠᱟᱪᱷᱤ ᱫᱚ ᱱᱤᱝᱠᱟᱹ ᱞᱟᱜᱟᱜ ᱜᱮᱭᱟ ᱱᱚᱣᱟ᱾ ᱤᱱᱟᱹᱛᱮ ᱱᱚᱣᱟ ᱫᱚ ᱢᱤᱫ ᱠᱩᱭᱤᱱᱴᱟᱞ ᱦᱩᱭᱩᱜ-ᱟ ᱾ ᱱᱚᱣᱟ ᱨᱟᱣᱟᱞ ᱠᱷᱟᱹᱛᱤᱨ ᱦᱮᱸ ᱥᱮ ᱵᱟᱝ ᱚᱱᱟ ᱠᱷᱟᱹᱛᱤᱨ ᱢᱟᱨᱠᱮᱴ ᱨᱮ ᱠᱟᱹᱴᱤᱡ ᱫᱟᱢ ᱜᱮᱭᱟ ᱱᱚᱣᱟ ᱤᱭᱟᱹ ᱨᱮᱱᱟᱜ ᱟᱫᱚ ᱱᱚᱣᱟ ᱱᱚᱣᱟ ᱪᱟᱣᱞᱮ ᱚᱠᱟᱧ ᱞᱟᱹᱭ ᱠᱮᱭᱟ ᱚᱱᱟ ᱵᱟᱫᱥᱟ ᱵᱷᱳᱜᱽ ᱟᱸᱻᱵᱷᱩᱛ ᱢᱩᱲᱤ ᱱᱚᱣᱟ ᱪᱟᱣᱞᱮ ᱫᱚ ᱩᱰᱤ ᱵᱷᱟᱹᱜᱤ, ᱵᱷᱟᱹᱜᱤ ᱚᱱᱟ ᱟᱵᱚ ᱥᱟᱱᱛᱟᱲ ᱥᱚᱢᱟᱡᱽ ᱨᱮ ᱵᱚᱸᱜᱟ ᱠᱷᱮᱛ ᱨᱮᱦᱚᱸ ᱞᱟᱜᱟᱜ ᱜᱮᱭᱟ ᱱᱚᱣᱟ ᱫᱚ ᱱᱚᱣᱟ ᱪᱟᱣᱞᱮ ᱛᱮᱠᱚ ᱠᱚ ᱵᱚᱸᱜᱟᱭ ᱜᱮᱭᱟ ᱾ ᱠᱚ ᱛᱟᱨᱯᱚᱨᱮ ᱱᱚᱣᱟ ᱯᱟᱭᱮᱥ ᱴᱟᱭᱮᱥ ᱵᱷᱟᱹᱜᱤ, ᱵᱷᱟᱹᱜᱤ ᱡᱤᱱᱤᱥ ᱵᱮᱱᱟᱣ ᱠᱷᱟᱹᱛᱤᱨ ᱱᱚᱣᱟ ᱪᱟᱣᱞᱮ ᱫᱚ ᱩᱹᱰᱤ ᱜᱟᱱ ᱢᱟᱱᱮ ᱪᱟᱦᱤᱫᱟ ᱜᱮᱭᱟ ᱢᱟᱨᱠᱮᱴ ᱨᱮ ᱾
ᱟᱪᱪᱷᱟ ᱾
ᱟᱪᱪᱷᱟ ᱜᱚᱝᱠᱮ ᱞᱟᱹᱭ ᱫᱤᱱ ᱪᱟᱥ ᱵᱟᱥ ᱠᱷᱟᱹᱛᱤᱨ ᱫᱚ ᱟᱯᱮ ᱫᱚ ᱯᱮ ᱚᱱᱟ ᱪᱮᱫ ᱥᱟᱨ ᱠᱚᱯᱮ ᱤᱭᱩᱡᱽ ᱵᱮᱵᱚᱦᱟᱨ ᱵᱟᱲᱟᱭ ᱜᱮᱭᱟ? ᱚᱱᱟ ᱚᱱᱟ ᱤᱭᱟᱹ ᱥᱟᱨ ᱠᱚᱜᱮ ᱥᱮ ᱪᱮᱫ ᱚᱱᱟ ᱜᱚᱵᱚᱨ ᱥᱟᱨ ᱠᱚ ᱛᱟᱨᱯᱚᱨ ᱚᱱᱟ ᱤᱭᱩᱨᱤᱭᱟ, ᱯᱚᱴᱟᱥᱤᱭᱟᱢ ᱱᱤᱭᱟᱹ ᱠᱚᱜᱮ ᱥᱮ ᱪᱮᱫ?
ᱦᱮᱸ, ᱦᱮᱸ, ᱦᱮᱸ, ᱦᱮᱸ, ᱦᱮᱸ ᱾ ᱤᱧᱟᱜ ᱢᱟ ᱵᱮᱵᱚᱦᱟᱨ ᱢᱟᱛ ᱚᱱᱟ ᱤᱭᱟᱹ ᱚᱱᱟ ᱤᱭᱩᱨᱤᱭᱟ ᱥᱟᱨ ᱛᱷᱚᱲᱟ ᱡᱟᱹᱥᱛᱤ ᱧᱚᱜ ᱵᱮᱵᱚᱦᱟᱨ ᱦᱩᱭᱩᱜ ᱠᱟᱱᱟ ᱟᱨ ᱠᱚᱢᱟᱨ ᱦᱩᱭᱩᱜ ᱠᱟᱱ ᱛᱟᱢᱟ ᱡᱮᱴᱟ ᱚᱱᱟ ᱡᱟᱛᱮ ᱜᱷᱟᱥ ᱠᱚ ᱡᱟᱛᱮ ᱵᱟᱝ ᱡᱟᱱᱟᱢ ᱚᱜ ᱞᱟᱹᱜᱤᱫ ᱚᱱᱟᱛᱮ ᱵᱤᱥ ᱮᱢ ᱜᱮ ᱦᱩᱭᱩᱜ ᱚᱱᱟ ᱤᱭᱟ
ᱟᱪᱪᱷᱟ, ᱟᱪᱪᱷᱟ, ᱟᱪᱪᱷᱟ ᱚᱱᱟ ᱚᱱᱟ ᱚᱠᱟ ᱠᱚ ᱞᱟᱹᱭ ᱫᱟᱠᱚ ᱚᱱᱟ ᱠᱮᱢᱯᱷᱚᱱᱟ ᱵᱟᱥᱯᱚ᱾ ᱛᱤᱡᱩ ᱠᱚ ᱛᱟᱦᱮᱸ ᱞᱮᱠᱷᱟᱱ ᱚᱱᱟ ᱠᱷᱟᱹᱛᱤᱨ ᱢᱟ ᱟᱹᱣᱲᱤ ᱨᱚᱠᱚᱢ ᱟᱭᱢᱟ, ᱟᱭᱢᱟ ᱠᱤᱴᱱᱟᱥᱚᱠ ᱦᱮᱱᱟᱜ ᱜᱮᱭᱟ ᱦᱮᱸ ᱥᱮ ᱵᱟᱝ ᱾
ᱦᱮᱸ ᱚᱱᱟ ᱠᱚ ᱛᱷᱚᱲᱟ ᱵᱮᱵᱚᱦᱟᱨ ᱡᱟᱹᱥᱛᱤ ᱧᱮᱞᱚᱜ ᱠᱟᱱᱟ᱾ ᱥᱮᱫᱟᱭ ᱫᱚ ᱵᱚᱞᱮ ᱤᱱᱟᱹ ᱠᱚ ᱢᱮᱱ ᱠᱟᱜ ᱠᱤᱴᱱᱟᱥᱚᱠ ᱨᱮᱱᱟᱜ ᱵᱮᱵᱚᱦᱟᱨ ᱥᱮ ᱨᱟᱥᱟᱭᱚᱱᱤᱠ ᱠᱤᱴᱱᱟᱥᱚᱠ ᱨᱮᱱᱟᱜ ᱵᱮᱵᱚᱦᱟᱨ ᱥᱮ ᱨᱟᱥᱟᱭᱱᱤᱠ ᱵᱮᱵᱚᱦᱟᱨ ᱫᱚ ᱚᱱᱠᱟ ᱫᱚ ᱵᱟᱝ ᱦᱩᱭᱩᱜ ᱠᱟᱱ ᱛᱟᱦᱮᱸᱱᱟ ᱥᱟᱨ ᱨᱮᱱᱟᱜ ᱫᱮᱱ ᱟᱫᱚ ᱱᱮᱛᱟᱨ ᱫᱚ ᱚᱱᱟ ᱜᱮ ᱡᱟᱹᱥ ᱛᱤ ᱛᱷᱚᱲᱟ ᱜᱟᱱ ᱠᱚ ᱡᱟᱹᱥᱛᱤ ᱤᱫᱤ ᱠᱟᱣᱫᱟ ᱵᱮᱵᱚᱦᱟᱨ ᱾
ᱦᱩᱸ, ᱦᱩᱸ ᱾ ᱟᱪᱪᱷᱟ ᱜᱚᱝᱠᱮ ᱞᱟᱹᱭ ᱫᱤᱱ ᱟᱯᱮ ᱡᱟᱦᱟ ᱱᱟᱜ ᱱᱤᱝᱠᱟᱹ ᱦᱩᱸ ᱟᱱᱟᱡᱽ ᱯᱟᱛᱤ ᱠᱚ ᱦᱳᱭ ᱛᱚ ᱫᱷᱚᱨᱚ ᱵᱟᱸᱫᱷᱟ ᱠᱚᱯᱤ ᱠᱚ, ᱯᱷᱩᱞ ᱠᱚᱯᱤ ᱠᱚ, ᱵᱮᱸᱜᱟᱲ ᱠᱚ, ᱟᱹᱞᱩ ᱠᱚ ᱡᱷᱤᱸᱜᱟᱹ ᱠᱚ ᱱᱚᱣᱟ ᱫᱚ ᱵᱟᱯᱮ ᱪᱟᱥ ᱵᱟᱲᱟᱭ ᱜᱮᱭᱟ ᱥᱚᱵᱽᱡᱤ ᱯᱟᱹᱛᱤ ᱠᱚ?
ᱚ ᱦᱮᱸ ᱡᱮ ᱨᱚᱠᱚᱢ ᱢᱟᱱᱮ ᱞᱟᱹᱭ ᱫᱟ ᱚᱱᱟ ᱟᱞᱩ ᱠᱚ ᱤᱭᱟᱹ ᱠᱚ ᱛᱤᱸᱜᱩ ᱟᱹᱞᱩ, ᱯᱚᱴᱚᱞ ᱥᱮ ᱡᱷᱤᱸᱜᱟᱹ
ᱦᱩᱸ, ᱦᱩᱸ᱾
ᱱᱤᱭᱟᱹ ᱠᱚᱫᱚ ᱦᱮᱸ ᱛᱟᱯᱚᱨᱮ ᱦᱩᱭᱩᱜ ᱠᱟᱱᱟ ᱠᱚᱸᱰᱷᱟ ᱠᱚ ᱥᱮ ᱟᱭᱢᱟ ᱠᱤᱪᱷᱩ ᱜᱮ ᱴᱷᱤ ᱜᱮᱭᱟ ᱾ ᱦᱮᱸ ᱚᱱᱟ ᱠᱚᱨᱮ ᱪᱟᱥ ᱫᱚ ᱦᱩᱭᱩᱜ ᱜᱮᱭᱟ? ᱟᱫᱚ ᱚᱱᱮ ᱢᱟᱱᱮ ᱚᱱᱠᱟ ᱡᱚᱢ ᱵᱟᱠᱷᱨᱟ ᱛᱮᱜᱮ ᱢᱟᱱᱮ ᱚᱱᱠᱟ ᱾ ᱟᱹᱠᱷᱨᱤᱧ ᱠᱚᱫᱚ ᱵᱟᱝ ᱢᱟᱱᱮ ᱡᱟᱛᱮ ᱥᱚᱵᱽᱡᱤ ᱠᱚ ᱵᱟᱝ ᱠᱤᱨᱤᱧ ᱦᱩᱭᱩᱜ ᱚᱱᱟ ᱵᱟᱠᱷᱨᱟ ᱛᱮᱜᱮ ᱾
ᱟᱪᱪᱷᱟ ᱟᱪᱪᱷᱟ ᱟᱪᱷᱟ ᱚᱲᱟᱜ ᱵᱟᱠᱷᱨᱟ ᱜᱮ ᱦᱮᱸᱥᱮ ᱵᱟᱝ ᱾
ᱟᱞᱮ ᱫᱚ ᱜᱚᱝᱠᱮ ᱟᱞᱮ ᱫᱚᱞᱮ ᱚᱠᱟ ᱥᱚᱵᱽᱡᱤ ᱠᱚᱞᱮ ᱪᱟᱥ ᱜᱮᱭᱟᱞᱮ ᱱᱤᱭᱟᱹ ᱟᱞᱮ ᱫᱚ ᱵᱟᱱ ᱱᱟᱹᱭ ᱥᱩᱨ ᱜᱮᱭᱟ ᱦᱮᱸ ᱥᱮ ᱵᱟᱝ ᱾ ᱛᱚ ᱫᱟᱜ ᱨᱮᱱᱟᱜ ᱢᱟ ᱠᱳᱱᱳ ᱢᱚ ᱚᱵᱵᱷᱟᱵᱽ ᱵᱟᱝ ᱛᱟᱦᱮᱱ ᱜᱮᱭᱟ ᱛᱚ ᱟᱞᱮ ᱱᱚᱛᱮ ᱨᱮᱫᱚ ᱱᱚᱣᱟ ᱵᱟᱸᱫᱟᱷᱟ ᱠᱚᱯ ᱯᱤ ᱟᱨ ᱯᱷᱩᱞ ᱠᱚᱯᱤ ᱟᱨ ᱱᱚᱣᱟ ᱵᱮᱸᱜᱟᱲ ᱱᱤᱭᱟᱹ ᱯᱮᱸᱭᱟ ᱥᱚᱵᱽᱡᱤ ᱫᱚ ᱩᱨᱤ ᱱᱚᱣᱟᱱ ᱟᱞᱮᱜᱮᱞᱮ ᱪᱟᱥ ᱜᱮᱭᱟᱞᱮ ᱾ ᱟᱫᱚ ᱪᱟᱥ ᱵᱚᱞᱛᱮ ᱱᱚᱣᱟ ᱢᱟᱨᱠᱮᱴ ᱨᱮᱠᱚ ᱤᱫᱤᱭ ᱜᱮᱭᱟ ᱠᱚ ᱜᱟᱹᱲᱤ ᱵᱚᱞᱚᱱ ᱜᱮᱭᱟ ᱵᱟᱹᱫᱽ ᱨᱮ ᱾
ᱩᱸ ᱦᱩᱸ
ᱟᱫᱚ ᱜᱟᱹᱲᱤ ᱵᱚᱞᱚᱱᱟ ᱢᱟᱱᱮ ᱠᱟᱹᱡ ᱛᱟᱞᱟᱝ ᱢᱟ ᱫᱟᱢ ᱠᱚᱢ ᱛᱮᱠᱚ ᱤᱫᱤᱭᱟᱠᱚ ᱥᱮ ᱾ ᱟᱫᱚ ᱟᱠᱚ ᱢᱟᱨᱠᱮᱴ ᱤᱫᱤ ᱞᱮᱠᱷᱟᱱ ᱠᱟᱹᱭ ᱛᱟᱞᱟᱝ ᱦᱚᱭᱛᱚ ᱫᱚᱥ ᱯᱟᱸᱪ ᱴᱟᱠᱟ ᱮᱠᱥ ᱡᱟᱫᱟ ᱫᱟᱢ ᱠᱚᱛᱮ ᱠᱚ ᱟᱹᱠᱷᱨᱤᱧ ᱜᱮᱭᱟ ᱠᱚ ᱦᱮᱸᱥᱮ ᱵᱟᱝ ᱾
ᱚᱭ,
ᱟᱫᱚ ᱟᱹᱵᱤᱱ ᱫᱚᱵᱮᱱ ᱢᱮᱱ ᱪᱩᱭ ᱫᱟ ᱵᱚᱞᱮ ᱚᱱᱮ ᱥᱚᱵᱡᱤ ᱠᱚ ᱪᱟᱥ ᱵᱟᱲᱟ ᱠᱟᱛᱮ ᱢᱟᱱᱮ ᱠᱚᱛᱟ ᱯᱟᱹᱭᱠᱟᱹᱲ ᱠᱚᱯᱮ ᱮᱢᱟ ᱵᱟᱲᱟ ᱠᱟᱱᱟ ᱛᱟᱭᱛᱚ ᱾
ᱦᱮᱸ ᱦᱮᱸ ᱜᱚᱝᱠᱮ ᱦᱮᱸ ᱴᱷᱤᱠ ᱾
ᱦᱮᱸ ᱯᱟᱹᱭᱠᱟᱹᱨ ᱠᱚ ᱮᱢ ᱠᱟᱛᱮᱫ ᱡᱤᱫᱤ ᱩᱱᱠᱩ ᱢᱟᱨᱠᱮᱴ ᱨᱮᱠᱚ ᱤᱫᱤᱭᱟ ᱛᱷᱚᱲᱟ ᱜᱟᱱ ᱢᱟᱱ ᱯᱟᱸᱪ ᱫᱚᱥ ᱴᱟᱠᱟ ᱡᱟᱹᱥᱛᱤ ᱛᱮᱠᱚ ᱟᱠᱨᱤᱧᱟ ᱾ ᱟᱨ ᱟᱱᱮ ᱚᱲᱟᱜ ᱠᱷᱚᱱᱟᱜ ᱟᱹᱠᱷᱨᱤᱧ ᱠᱮᱫᱟ ᱵᱚᱞᱮ ᱯᱟᱸᱪ ᱫᱚᱥ ᱴᱟᱠᱟ ᱠᱚᱢ ᱧᱚᱜ ᱨᱮᱹᱴ ᱛᱮᱠᱚ ᱮᱢᱚᱜᱼᱟ ᱾
ᱦᱮᱸ ᱦᱮᱸ ᱦᱮᱸ ᱦᱮᱸ ᱜᱚᱝᱠᱮ ᱚᱱᱟᱜᱮ ᱾
ᱦᱩᱸ ᱟᱹᱰᱤ ᱴᱷᱤᱠ ᱠᱟᱛᱷᱟ ᱵᱮᱱ ᱢᱮᱱ ᱠᱮᱫᱟ ᱾
ᱟᱪᱪᱷᱟ ᱜᱚᱝᱠᱮ ᱟᱹᱵᱤᱱ ᱫᱚ ᱚᱸ ᱦᱟᱝ ᱟᱵᱮ ᱛᱚ ᱵᱩᱨᱩ ᱫᱤᱥᱚᱢ ᱥᱮ ᱵᱤᱨ ᱫᱤᱥᱚᱢ?
ᱜᱚᱝᱠᱮ ᱟᱹᱞᱤᱧ ᱢᱟ ᱵᱟᱝ ᱫᱚ ᱵᱩᱨᱩ ᱫᱤᱥᱚᱢ ᱵᱟᱝ ᱫᱚ ᱵᱤᱨ ᱫᱤᱥᱚᱢ ᱾
ᱱᱟᱢᱟᱞ ᱫᱤᱥᱚᱢ ᱥᱮ ᱪᱮᱫ?
ᱠᱷᱟᱹᱭ ᱫᱚ ᱠᱟᱭᱫᱟ ᱾ ᱱᱮ ᱟᱞᱮ ᱱᱚᱱᱛᱮ ᱫᱚ ᱵᱮᱥᱤᱨ ᱵᱷᱟᱜᱽ ᱫᱚ ᱚᱱᱮ ᱤᱱᱠᱟ ᱚᱱᱮ ᱪᱟᱥ ᱟᱵᱟᱫᱽ ᱞᱟᱹᱜᱤᱫ ᱡᱟᱭᱜᱟ ᱡᱚᱢᱤ ᱠᱚ ᱢᱮᱱᱟᱜᱼᱟ, ᱵᱟᱝ ᱫᱚ ᱵᱤᱨ ᱦᱚᱸ ᱢᱮᱱᱟᱜᱼᱟ, ᱵᱟᱝ ᱫᱚ ᱵᱩᱨᱩ ᱦᱚᱸ ᱢᱮᱱᱟᱜᱼᱟ ᱾ ᱚᱱᱮ ᱱᱟᱭ ᱵᱚᱞ ᱞᱮ ᱠᱤ ᱪᱚᱞᱮ ᱾
ᱦᱮᱸ ᱦᱮᱸ ᱴᱷᱤᱠ ᱴᱷᱤᱠ ᱴᱷᱤᱠ ᱾ ᱟᱪᱪᱷᱟ ᱜᱚᱝᱠᱮ ᱴᱟᱭᱤᱢ ᱢᱚ ᱢᱟ ᱦᱩᱭ ᱦᱮᱡ ᱟᱠᱟᱱᱟ ᱦᱮᱸ ᱥᱮ ᱵᱟᱝ ᱾
ᱟᱪᱪᱷᱟ ᱴᱷᱤᱠ ᱜᱮᱭᱟ ᱛᱚᱵᱮ ᱜᱚᱝᱠᱮ ᱦᱮᱸ ᱾
ᱟᱨᱚ ᱵᱤᱱ ᱯᱷᱚᱱᱼᱟ ᱠᱤ?